ᱦᱮᱸ
ᱦᱮᱸ ᱡᱚᱦᱟᱨ ᱜᱮ ᱜᱚᱢᱠᱮ᱾
ᱦᱮᱸ ᱜᱚᱝᱠᱮ ᱞᱟᱹᱭ ᱫᱤᱧ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ ᱜᱚᱝᱠᱮ᱾
ᱦᱮᱸ ᱴᱷᱤᱠ ᱴᱷᱟᱠ ᱜᱮ ᱟᱸᱡᱚᱢᱚᱜ ᱠᱟᱱᱟ ᱟᱨ ᱤᱧᱟᱹᱜ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ᱾
ᱦᱮᱸ ᱮᱠᱟᱞ ᱟᱸᱡᱚᱢᱚᱜ ᱠᱟᱱ ᱜᱮᱭᱟ ᱨᱚᱲ ᱠᱚ ᱟᱹᱰᱤ ᱱᱟᱯᱟᱭ ᱜᱮ ᱟᱸᱡᱚᱢᱚᱜ ᱠᱟᱱᱟ ᱦᱩᱸ᱾
ᱟᱪᱪᱷᱟ ᱟᱪᱪᱷᱟ ᱛᱟᱦᱚᱞᱮ ᱜᱚᱝᱠᱮ ᱪᱮᱫ ᱠᱚᱢ ᱪᱤᱠᱟᱹ ᱵᱟᱲᱟᱭ ᱮᱫᱟ ᱟᱫᱚ᱾
ᱟᱨ ᱱᱤᱛ ᱫᱚ ᱚᱲᱟᱜ ᱠᱚᱨᱮᱜ ᱜᱮ ᱢᱤᱱᱟᱹᱧ ᱜᱮᱭᱟ ᱟᱫᱚ᱾ ᱨᱮᱸᱜᱮᱡ ᱢᱮᱸᱜᱮᱡ ᱦᱚᱲ ᱟᱵᱚ ᱫᱚ ᱱᱤᱛᱚᱜ ᱫᱚ ᱪᱟᱥ ᱟᱵᱟᱫ ᱫᱤᱱ ᱟᱫᱚ ᱛᱟᱦᱞᱮ᱾ ᱟᱞᱮ ᱱᱤᱛ ᱫᱚ ᱟᱫᱚ ᱟᱜ ᱮ ᱠᱷᱮᱫ ᱥᱮᱫ ᱤᱧ ᱪᱟᱞᱟᱣ ᱞᱮᱱᱟ ᱚᱱᱮ ᱠᱟᱹᱡ᱾ ᱵᱷᱤᱛᱟᱹ ᱠᱩᱧ
ᱟᱪᱪᱷᱟ ᱟᱪᱪᱷᱟ, ᱛᱟᱦᱚᱞᱮ ᱜᱚᱢᱠᱮ ᱟᱫᱚ ᱠᱟ ᱰᱟᱠᱟ ᱡᱚᱢ ᱵᱟᱲᱟ ᱦᱩᱭ ᱟᱠᱟᱱᱟ ᱥᱮ ᱵᱟᱝᱟ ᱠᱷᱮᱛ ᱠᱷᱚᱱᱟᱜ ᱦᱮᱡ ᱠᱟ ᱠᱟᱛᱮ?
ᱫᱩᱲᱩᱵ ᱟᱭ ᱱᱤᱛᱳᱜ ᱫᱚ, ᱟᱫᱚ ᱟᱢ ᱪᱮᱫ ᱮᱢ ᱪᱤᱠᱟᱹᱭᱟ?
ᱚᱻ ᱦᱮᱸ ᱜᱚᱢ ᱤᱧᱦᱚᱸ ᱱᱚᱝᱠᱟ ᱠᱷᱟᱴᱟ ᱠᱷᱟᱴᱟᱹᱱᱤ ᱜᱮ ᱦᱚᱲ ᱫᱚ, ᱟᱫᱚ ᱤᱧᱦᱚᱸ ᱱᱚᱛᱮ
ᱦᱩᱭᱮ ᱜᱮᱭᱟ ᱟᱫᱚ ᱡᱚᱢ ᱵᱟᱲᱟ ᱠᱟᱛᱮ ᱜᱮ ᱱᱚᱜᱼᱚᱭ ᱡᱤᱨᱟᱹᱣ ᱵᱟᱲᱟ ᱦᱳᱭᱳᱜ ᱠᱟᱱᱟ ᱟᱨᱠᱤ᱾
ᱟᱪᱪᱷᱟ ᱟᱪᱪᱷᱟ, ᱛᱟᱦᱚᱞᱮ ᱜᱚᱢᱠᱮ ᱚᱱᱛᱮ ᱫᱟᱜᱽ ᱮᱫᱟ ᱥᱮ ᱵᱟᱝ?
ᱮ ᱱᱚᱛᱮ ᱫᱚ ᱫᱟᱜ ᱮᱜ ᱟᱭ ᱜᱚᱢᱠᱮ, ᱟᱹᱰᱤᱴᱟ ᱜᱮ ᱫᱟᱜ ᱮᱜ ᱟᱭ ᱮ ᱥᱟᱨᱟᱫᱤᱱ ᱜᱮ ᱚᱝᱠᱟ ᱫᱚ ᱫᱚᱢᱮ ᱡᱳᱨ ᱫᱚ ᱵᱟᱭ ᱫᱟᱜ ᱮᱼᱟ ᱚᱝᱠᱟ ᱢᱟᱱᱮ ᱢᱟᱡᱷᱮ ᱢᱟᱡᱷᱮ ᱫᱟᱜ ᱮᱜ ᱟᱭ, ᱨᱤᱢᱤᱞ ᱫᱚ ᱥᱟᱨᱟ ᱫᱩᱵᱩᱨᱩ ᱜᱷᱚᱱᱚ ᱨᱟᱫ ᱨᱟᱠᱟᱵ ᱟᱠᱟᱫᱟᱜ ᱟᱭ ᱟᱨᱠᱤ᱾ ᱟᱨ ᱚᱱᱛᱮ ᱪᱮᱜᱠᱟ ᱫᱟᱜ ᱮ ᱟᱭ ᱥᱮ ᱵᱟᱝ?
ᱵᱟᱸ ᱵᱟᱝ ᱱᱚᱛᱱᱮ ᱫᱚ ᱜᱟᱡᱮ ᱥᱤᱛᱩᱝ ᱠᱟᱜ-ᱟᱭ᱾
ᱟᱪᱪᱷᱟ,
ᱫᱟᱜ ᱨᱮᱱᱟᱜ ᱢᱟ ᱱᱚᱝᱠᱟ ᱞᱚᱠᱠᱷᱚᱱ ᱢᱟ ᱵᱟᱭ ᱧᱮᱞᱚᱜ ᱠᱟᱱᱟ ᱥᱤᱛᱩᱝ ᱜᱮ ᱥᱤᱛᱩᱝ ᱠᱫᱼᱟᱭ ᱥᱩᱫᱷᱩ ᱾
ᱟᱪᱪᱷᱟ ᱟᱪᱪᱷᱟ ᱟᱪᱪᱷᱟ, ᱟᱨ ᱛᱟᱦᱚᱞᱮ ᱫᱟᱠᱟ ᱠᱚᱫᱚᱢ ᱡᱚᱢ ᱠᱮᱜᱼᱟ ᱥᱮ ᱵᱟᱝ ᱜᱚᱢᱠᱮ?
ᱦᱮᱸ, ᱡᱚᱢ ᱵᱟᱲᱟ ᱫᱚ ᱦᱳᱭ ᱠᱟᱱᱟ ᱡᱚᱢ ᱵᱟᱲᱟ ᱠᱟᱛᱮᱜ ᱦᱚᱸᱜ-ᱚᱭ ᱮᱸᱻᱮᱸᱻ ᱵᱟᱹᱭᱦᱟᱹᱲ ᱥᱮᱫ ᱤᱧ ᱪᱟᱞᱟᱜ ᱞᱟᱹᱜᱤᱫ ᱤᱧ ᱧᱮᱞᱟ ᱫᱤᱠᱷᱤ᱾ ᱮᱸ ᱵᱟᱨᱭᱟ ᱯᱮᱭᱟ ᱟᱲᱮ, ᱰᱟᱝᱨᱟᱧ ᱪᱟᱹᱲᱭᱟ. ᱣ ᱦᱚᱴᱚ ᱟᱠᱟᱫ ᱠᱚᱣᱟ ᱦᱮᱸ ᱥᱮ ᱟᱫᱚ ᱩᱱᱠᱩ ᱜᱮ ᱥᱮ ᱧᱮᱞ ᱜᱤᱧ ᱪᱟᱞᱟᱣ ᱞᱮᱱ ᱜᱮ ᱦᱟᱸᱜ, ᱵᱷᱟᱵᱟᱭ ᱛᱮᱫᱤᱧ ᱪᱟᱞᱟᱜᱼᱟ ᱦᱟᱸᱜ ᱠᱤᱪᱷᱩ ᱠᱷᱚᱱ ᱯᱚᱨᱜᱤᱧ ᱪᱟᱞᱟᱜᱼᱟ ᱦᱟᱸᱜ᱾
ᱟᱪᱪᱷᱟ ᱟᱪᱪᱷᱟ ᱟᱪᱪᱷᱟ, ᱛᱤᱱᱟᱹᱜ ᱜᱟᱱ ᱱᱝᱠᱟ ᱛᱟᱦᱚᱞᱮ ᱤᱭᱟᱹ ᱵᱚᱭᱦᱟ ᱢᱮᱱᱟᱜ ᱠᱚᱛᱟᱢᱟ ᱰᱟᱝᱨᱟ ᱠᱚ ᱫᱚ?
ᱟᱫᱚ ᱢᱮᱱᱟᱜ ᱫᱚ ᱢᱮᱱᱟᱜ ᱠᱚ ᱜᱮᱭᱟ ᱟᱫᱚ ᱩᱱᱟᱹᱜ ᱫᱚ ᱤᱧᱫᱚ ᱵᱟᱹᱧ ᱤᱫᱤ ᱠᱚ ᱜᱮᱭᱟ ᱟᱨ ᱦᱮᱱᱟᱜ ᱠᱚᱣᱟ ᱟᱨᱚ ᱚᱲᱟᱜ ᱨᱮᱱ ᱦᱚᱲ ᱠᱚ ᱤᱫᱤ ᱠᱚᱣᱟ ᱩᱱᱠᱩ ᱵᱟᱹᱠᱤ ᱠᱚ ᱫᱚ ᱤᱧ ᱫᱚ ᱳᱭ ᱯᱩᱱ ᱢᱚᱬᱮ ᱜᱷᱚᱱᱴᱟᱝ ᱜᱟᱱᱤᱧ ᱤᱫᱤ ᱠᱚ ᱜᱮᱭᱟ ᱰᱮᱞᱤ ᱜᱮ ᱟᱨ ᱪᱮ
ᱟᱪᱪᱷᱟ ᱟᱪᱪᱷᱟ ᱟᱪᱷᱟ, ᱟᱹᱰᱤ ᱱᱟᱯᱟᱭ ᱟᱹᱰᱤ ᱱᱟᱯᱟᱭ ᱟᱪᱪᱷᱟ ᱩᱸᱪᱷᱟ, ᱟᱨ ᱩᱢ ᱚᱝᱠᱟ ᱛᱟᱞᱦᱮ ᱱᱤᱛ ᱫᱚ ᱛᱟᱦᱚᱞᱮ ᱚᱝᱠᱟ ᱠᱟᱹᱢᱤ ᱵᱟᱲᱟᱭ ᱫᱟᱢ ᱥᱮ ᱚᱲᱟᱜ? ᱠᱚᱨᱮ ᱜᱮ ᱢᱮᱱᱟᱜ ᱢᱮᱭᱟ?
ᱟᱫᱚ ᱚᱲᱟᱜ ᱠᱚ ᱨᱮ ᱜᱮ ᱟᱫᱚ ᱾
ᱟᱪᱪᱷᱟ ᱟᱪᱪᱷᱟ,
ᱦᱮᱸ ᱦᱮᱸ ᱞᱟᱹᱭ ᱢᱮ ᱪᱮᱫ ᱵᱷᱟᱹᱜᱮ ᱴᱷᱤ ᱵᱟᱭ ᱟᱸᱡᱚᱡᱚᱢᱚᱜ ᱠᱟᱱᱟ ᱾
ᱟᱨ ᱞᱟᱹᱭᱮᱫᱤᱧᱟ ᱚᱝᱠᱟ ᱫᱚ ᱱᱤᱛ ᱫᱚ ᱚᱲᱟᱜ ᱠᱚᱨᱮᱢ ᱠᱟᱹᱢᱤ ᱵᱟᱲᱟᱭ ᱼᱟ ᱥᱮ ᱚᱝᱠᱟ ᱡᱟᱦᱟᱸᱭ ᱚᱝᱠᱟ ᱠᱟᱹᱢᱤ ᱠᱚᱢ ᱧᱟᱢᱮᱫᱼᱟ ᱥᱮ ᱵᱟᱝ? ᱚᱝᱠᱟ ᱡᱟᱦᱟᱱᱟᱜ ᱠᱟᱹᱢᱤ ᱠᱚᱢ ᱪᱟᱞᱟᱜ ᱠᱟᱱᱟ ᱥᱮ ᱚᱲᱟᱜ ᱠᱚ ᱨᱮ ᱜᱮᱢ ᱢᱮᱱᱟᱜ ᱵᱟᱲᱟᱜ ᱢᱮᱭᱟ?
ᱟᱫᱚ ᱠᱟᱹᱢᱤ ᱫᱚ ᱱᱚᱝᱠᱟ ᱫᱚ ᱪᱟᱞᱟᱜ ᱫᱚ ᱵᱟᱭ ᱦᱳᱭᱳᱜ ᱠᱟᱱᱟ, ᱚᱲᱟᱜ ᱠᱚᱨᱮᱜ ᱜᱮ ᱦᱮᱱᱟᱹᱧᱟ ᱾ ᱪᱮᱜ ᱱᱤᱭᱟᱹ ᱥᱚᱢᱚᱭ ᱫᱚ?
ᱟᱪᱪᱷᱟ ᱟᱪᱪᱷᱟ, ᱟᱨ ᱚᱝᱠᱟ ᱪᱮᱫ ᱞᱮᱠᱟ ᱥᱮ ᱨᱚᱦᱚᱭ ᱜᱚᱝᱠᱮ ᱚᱱᱛᱮ?
ᱨᱚᱦᱚᱭ
ᱦᱳᱭ
ᱦᱮᱞᱳ ᱜᱚᱝᱠᱮ ᱠᱟᱹᱴᱤᱡ ᱢᱚᱱᱮ ᱦᱩᱭᱩᱜ ᱠᱟᱱᱟ ᱱᱮᱴᱚᱣᱟᱨᱠ ᱨᱮ ᱥᱚᱢᱚᱥᱟᱭᱮᱫᱟᱭ ᱠᱟᱹᱴᱤᱡ ᱦᱮᱸ
ᱨᱚᱦᱚᱭ ᱠᱚ ᱪᱮᱫ ᱞᱮᱠᱟ ᱚᱱᱛᱮ ᱜᱚᱝᱠᱮ?
ᱨᱚᱦᱚᱭ ᱨᱚᱦᱚᱭ ᱫᱚ
ᱨᱚᱦᱚᱭ ᱫᱚ ᱮᱠᱷᱚᱱᱚ ᱟᱣᱨᱤ ᱥᱩᱨᱩᱜᱼᱟ ᱦᱮ ᱥᱩᱨᱩᱜ ᱞᱟᱹᱜᱤᱫᱸ ᱦᱮ ᱫᱟᱜ ᱡᱟᱹᱲᱤ ᱠᱚᱦᱚᱸ ᱱᱤᱭᱟ ᱫᱷᱟᱣ ᱦᱚᱛᱚ ᱟᱹᱰᱤ ᱫᱮᱨᱤ ᱠᱟᱛᱮ ᱛᱮ ᱞᱟᱜᱟᱣ ᱟᱠᱟᱱᱟ᱾
ᱟᱫᱚ ᱨᱚᱦᱚᱭ ᱫᱚ ᱮᱠᱷᱚᱱᱳ ᱟᱹᱣᱨᱤ ᱥᱩᱨᱩᱜᱼᱟ᱾
ᱟᱪᱪᱷᱟ ᱟᱨ ᱚᱱᱠᱟ ᱡᱟᱦᱟᱱᱟᱜ ᱢᱟᱱᱮ ᱪᱟᱥ ᱵᱟᱲᱟ ᱠᱚ ᱦᱳᱲᱳ ᱥᱟᱶ ᱥᱟᱶᱛᱮ ᱚᱱᱠᱟ ᱡᱟᱦᱟᱱᱟᱜ ᱮᱴᱟᱜ ᱠᱚ ᱡᱟᱦᱟᱱᱟᱜ ᱠᱚᱵᱤᱱ ᱨᱚᱦᱚᱭ ᱵᱟᱲᱟ ᱟᱠᱟᱜᱼᱟ ᱵᱟᱝ?
ᱟᱫᱚ ᱚᱱᱠᱟ ᱫᱚ ᱨᱚᱦᱚᱭ ᱵᱟᱲᱟ ᱫᱚ ᱱᱤᱭᱟᱹ ᱡᱮᱠᱷᱟ ᱫᱚ ᱟᱹᱣᱨᱤ ᱦᱩᱭᱩᱜᱼᱟ᱾ ᱞᱟᱦᱟ ᱛᱮᱫᱚ ᱱᱚᱝᱠᱟ ᱛᱤᱞᱢᱤᱧ ᱠᱚ ᱮᱨ ᱵᱟᱲᱟ ᱦᱩᱭ ᱠᱚᱜᱼᱟ ᱱᱤᱭᱟᱹ ᱫᱚ ᱵᱟᱝ ᱦᱩᱭ ᱟᱠᱟᱱᱟ ᱟᱨ ᱪᱮᱫ
ᱟᱪᱪᱷᱟ ᱟᱨ ᱛᱟᱦᱚᱞᱮ ᱱᱤᱛ ᱫᱚ ᱚᱱᱠᱟ ᱫᱚ ᱪᱮᱫ ᱠᱚᱵᱤᱱ ᱪᱤᱠᱟᱹ ᱵᱟᱲᱟᱭᱮᱫᱟ ᱚᱱᱠᱟ ᱯᱟᱲᱦᱟᱜ ᱠᱚ ᱫᱤᱠ ᱫᱤᱭᱮ ᱤᱫᱤ ᱠᱟᱛᱮᱫ?
ᱯᱟᱲᱦᱟᱜ ᱫᱚ ᱟᱹᱰᱤ ᱫᱤᱱ ᱨᱮᱞᱤᱧ ᱵᱟᱹᱜᱤ ᱠᱟᱜᱼᱟ ᱯᱟᱲᱟᱜ ᱵᱟᱹᱜᱤ ᱠᱟᱛᱮᱫ ᱚᱲᱟᱜ ᱠᱚᱨᱮ ᱜᱮ ᱦᱮᱱᱟᱜ ᱞᱤᱧᱟ᱾ ᱦᱮᱸ ᱰᱟᱝᱨᱤ ᱴᱟᱝᱨᱤ ᱞᱤᱧ ᱜᱩᱯᱤ ᱠᱚᱣᱟ ᱠᱷᱮᱛ ᱠᱚᱨᱮᱞᱤᱧ ᱪᱟᱞᱟᱣ ᱵᱟᱲᱟᱜ ᱠᱟᱱᱟ ᱦᱟᱜᱟ ᱱᱟᱝᱠᱟ ᱠᱟᱹᱢᱤ ᱠᱚᱞᱤᱧ ᱠᱚᱨᱟᱭ ᱫᱟ ᱟᱨᱪᱮ
ᱟᱪᱪᱷᱟ ᱟᱪᱪᱷᱟ ᱟᱪᱪᱷᱟ ᱟᱪᱪᱷᱟ ᱟᱫᱚ ᱚᱱᱟᱜᱮ ᱟᱨᱠᱤ ᱟᱫᱚ ᱟᱵᱚ ᱛᱚ ᱚᱱᱠᱟ ᱫᱚ ᱫᱚᱢᱮ ᱮᱠᱴᱟ ᱫᱚ ᱵᱟᱵᱚ ᱯᱟᱲᱦᱟᱣ ᱫᱟᱲᱮᱭᱟᱜᱼᱟ ᱥᱮ ᱟᱵᱚ ᱫᱚ ᱨᱮᱸᱜᱮᱡ ᱦᱚᱲ ᱟᱫᱚ ᱡᱟ ᱩᱰᱟᱹᱝ ᱜᱮᱵᱚᱱ ᱫᱟᱲᱮᱭᱟᱜᱼᱟ ᱡᱟᱜᱮ ᱚᱱᱟᱜᱮ ᱟᱫᱚ ᱟᱵᱚ ᱠᱩᱨᱩᱢᱩᱴᱩ ᱨᱮ ᱢᱮᱱᱟᱜ ᱵᱚᱱᱟ ᱪᱮᱥᱴᱟᱨᱮ ᱟᱫᱚ ᱡᱟᱦᱟᱸ ᱛᱤᱱᱟᱹᱜ ᱩᱰᱟᱹᱝ ᱜᱮ ᱯᱟᱲᱦᱟᱣ ᱚᱱᱠᱟ ᱜᱟᱱᱚᱜ ᱞᱮᱠᱟ ᱯᱷᱮᱢᱮᱞᱤ ᱚᱵᱚᱥᱛᱟ ᱦᱚᱸ ᱫᱚᱢᱮ ᱠᱷᱟᱨᱟᱯᱟ᱾
ᱦᱮᱸ ᱮᱠᱟᱞ ᱮᱠᱟᱞ
ᱦᱩᱸ ᱟᱨ ᱱᱤᱛ ᱦᱚᱸᱯ ᱱᱤᱛ ᱫᱚ ᱱᱚᱝᱠᱟ ᱫᱚ ᱚᱱᱠᱟ ᱫᱚ ᱟᱵᱚ ᱫᱚ ᱡᱮ ᱯᱟᱲᱦᱟᱣ ᱠᱚ ᱧᱮᱞᱟᱵᱚᱱ ᱡᱮ ᱟᱵᱚ ᱡᱟᱦᱱᱟᱜ ᱯᱟᱲᱦᱟᱣ ᱠᱚ ᱨᱚᱲᱚᱛᱮ ᱤᱫᱤ ᱠᱟᱛᱮ ᱜᱮ ᱡᱮ ᱴᱟᱠ ᱴᱟᱠᱟ ᱯᱚᱭᱥᱟ ᱫᱚᱢᱮ ᱠᱟᱹᱣᱰᱤ ᱠᱚ ᱞᱟᱜᱟᱜ ᱠᱟᱱᱟ᱾
ᱦᱩᱸ ᱦᱩᱸ ᱦᱩᱸ
ᱤᱫᱤ ᱠᱟᱛᱮᱜ ᱠᱚᱞᱮᱡᱽ ᱠᱷᱚᱱᱟᱜ ᱞᱟᱹᱭ ᱠᱟᱛᱮ ᱟᱹᱰᱤ ᱜᱚᱴᱟᱝ ᱜᱮ ᱚᱱᱠᱟ ᱞᱟᱜᱟᱜ ᱠᱟᱱᱟ ᱟᱫᱚ ᱡᱟᱜᱮ ᱟᱫᱚ ᱱᱤᱛᱚᱜ ᱫᱚ ᱚᱱᱠᱟ ᱫᱚ ᱱᱤᱛᱚᱜ ᱫᱚ ᱱᱚᱣᱟ ᱯᱚᱨᱤᱥᱛᱤᱛᱤ ᱨᱮ ᱢᱮᱱᱟᱜ ᱵᱚᱱᱟ ᱡᱟᱜᱮ ᱞᱟᱜᱟᱜ ᱠᱟᱱ ᱨᱮᱦᱚᱸ ᱟᱫᱚ ᱠᱩᱨᱩᱢᱩᱴᱩ ᱨᱮ ᱪᱷᱩᱴᱟᱹᱣ ᱟᱠᱟ ᱜᱮ ᱢᱮᱱᱟᱜ ᱵᱚᱱᱟ ᱟᱫᱚ ᱚᱱᱠᱟ ᱜᱚᱝᱠᱮ ᱡᱟᱦᱟᱱᱟᱜ ᱠᱚᱢᱯᱤᱴᱤᱵᱷ ᱮᱠᱡᱟᱢ ᱠᱚ ᱵᱟᱹᱵᱤᱱ ᱧᱮᱞ ᱵᱟᱲᱟᱭᱼᱟ
ᱟᱫᱚ ᱜᱚᱝᱠᱮ ᱧᱮᱞ ᱫᱚ ᱧᱮᱞ ᱵᱟᱲᱟ ᱦᱩᱭᱩᱜ ᱠᱟᱱ ᱜᱮᱭᱟ ᱟᱫᱚ ᱚᱱᱟ ᱠᱚᱜᱮ ᱯᱟᱲᱦᱟᱣ ᱦᱩᱭᱩᱜ ᱠᱟᱱ ᱜᱮᱭᱟ ᱯᱟᱲᱦᱟᱣ ᱢᱟ ᱟᱹᱰᱤ ᱫᱤᱧ ᱵᱚᱱᱫᱚ ᱟᱠᱟᱫ ᱱᱟ ᱠᱚᱢᱯᱤᱴᱤᱵᱷ ᱞᱟᱭᱤᱱ ᱨᱮᱜᱤ ᱦᱮᱱᱟᱜ ᱞᱤᱧᱟᱹ᱾ ᱢᱟᱱᱮ ᱯᱟᱲᱦᱟᱣ ᱠᱚ ᱦᱩᱭ ᱵᱟᱲᱟᱜ ᱠᱟᱱᱟ ᱟᱨ ᱪᱮᱫ ᱛᱟᱦᱚᱞᱮ ᱜᱚᱝᱠᱮ ᱟᱹᱵᱤᱱ ᱫᱚ ᱱᱚᱝᱠᱟ ᱠᱚᱢᱯᱤᱴᱤᱵᱷ ᱞᱟᱭᱤᱱ ᱨᱮ ᱵᱟᱹᱱᱩᱜ ᱵᱤᱱᱟ ᱱᱚᱝᱠᱟ ᱯᱟᱲᱟᱣ ᱴᱟᱲᱟᱣ ᱥᱮ ᱥᱴᱟᱰᱤ ᱵᱟᱵᱤᱱ ᱠᱚᱨᱟᱣ ᱵᱟᱲᱟᱭ ᱫᱟ
ᱟᱹᱞᱤᱧ ᱦᱚᱸ ᱚᱱᱠᱟᱜᱮ ᱟᱹᱰᱤ ᱫᱤᱱ ᱨᱮᱞᱤᱧ ᱵᱟᱹᱜᱤᱭ ᱟᱠᱟᱜᱼᱟ ᱟᱨ ᱱᱤᱛᱚᱜ ᱫᱚ ᱚᱱᱠᱟ ᱫᱚ ᱯᱟᱲᱦᱟᱣ ᱠᱚᱦᱚᱸ ᱢᱟᱱᱮ ᱯᱟᱲᱦᱟᱣ ᱞᱮᱴᱟᱪ ᱡᱟᱦᱟᱸ ᱫᱚ ᱢᱤᱫᱴᱮᱱ ᱚᱱᱠᱟ ᱫᱚ ᱵᱟᱹᱱᱩᱜ ᱞᱤᱧᱟ ᱟᱫᱚ ᱠᱚᱢᱯᱤᱴᱤᱵᱽ ᱮᱠᱡᱟᱢ ᱠᱚᱫᱚ ᱮᱢ ᱵᱟᱲᱟ ᱦᱩᱭᱩᱜ ᱠᱟᱱ ᱜᱮᱭᱟ ᱰᱤᱯᱷᱮᱱᱥ ᱞᱟᱭᱤᱱ ᱠᱚ ᱮᱢ ᱵᱟᱲᱟ ᱦᱩᱭᱩᱜ ᱠᱟᱱ ᱜᱮᱭᱟ᱾
ᱟᱪᱪᱷᱟ᱾
ᱟᱫᱚ ᱰᱤᱯᱷᱮᱱᱥ ᱞᱟᱭᱤᱱ ᱚᱱᱠᱟ ᱦᱚᱸ ᱢᱤᱫᱴᱮᱱ ᱜᱟᱱ ᱱᱤᱛ ᱯᱚᱨᱡᱚᱱᱛᱚ ᱚᱱᱠᱟ ᱫᱚ ᱵᱟᱝ ᱞᱟᱜᱟᱣ ᱠᱟᱱᱟ ᱾ ᱟᱫᱚ ᱪᱷᱩᱴᱟᱹᱣ ᱨᱮ ᱢᱮᱱᱟᱜ ᱵᱚᱱᱟ ᱟᱨᱠᱤ ᱾
ᱦᱮᱸ ᱮᱠᱟᱞ, ᱚᱱᱟ ᱫᱚ ᱫᱚᱨᱠᱟᱨ ᱠᱟᱱ ᱜᱮᱭᱟ ᱟᱫᱚ ᱦᱩᱭᱩᱜ ᱵᱟᱭ ᱦᱩᱭᱩᱜ ᱚᱱᱟ ᱫᱚ ᱯᱚᱨᱮᱨ ᱠᱟᱛᱷᱟ ᱾ ᱮᱸ ᱪᱮᱥᱴᱟ ᱴᱟᱜ ᱜᱮ ᱪᱮᱥᱴᱟ ᱠᱟᱛᱮᱜ ᱡᱟᱦᱟᱸ ᱯᱚᱨᱤᱠᱠᱷᱟᱢ ᱮᱢ ᱮᱫᱟ ᱱᱚᱣᱟᱴᱟᱜ ᱜᱮ ᱡᱚᱛᱚ ᱠᱷᱚᱱᱟᱜ ᱢᱟᱨᱟᱝ ᱠᱟᱛᱷᱟ ᱦᱮᱸ ᱥᱮ ᱵᱟᱝ ᱾
ᱮᱠᱟᱞ ᱮᱠᱟᱞ ᱮᱠᱟᱞ ᱮᱠᱟᱞ ᱾
ᱚ ᱟᱹᱰᱤ ᱱᱟᱯᱟᱭ ᱵᱩᱡᱷᱟᱹᱣ ᱠᱤᱫᱤᱧ ᱟᱢᱟᱜ ᱱᱚᱝᱠᱟ ᱡᱟᱦᱟᱸ ᱢᱟᱭᱤᱱᱰᱥᱮᱴ ᱦᱮᱱᱟᱜᱼᱟ ᱡᱮᱹ ᱱᱚᱝᱠᱟ ᱯᱚᱨᱤᱠᱠᱷᱟ ᱮᱢ ᱠᱟᱛᱮ ᱢᱤᱫᱴᱟᱱ ᱡᱟᱦᱟᱱᱟᱜ ᱡᱤᱱᱤᱥ ᱜᱮ ᱪᱤᱯ ᱥᱮ ᱵᱟᱝᱢᱟ ᱡᱟᱦᱟᱸ ᱢᱤᱫᱴᱟᱝ ᱵᱷᱟᱹᱜᱤ ᱡᱟᱭᱜᱟ ᱨᱮ ᱪᱟᱞᱟᱜ ᱟᱹᱰᱤ ᱵᱷᱟᱹᱜᱤᱧ ᱵᱩᱡᱷᱟᱹᱣ ᱠᱮᱫᱟ, ᱱᱚᱝᱠᱟ ᱢᱟᱭᱤᱱᱰ ᱥᱮᱴ ᱦᱚᱲ ᱥᱟᱞᱟᱜ ᱫᱚ ᱟᱹᱣᱨᱤᱧ ᱜᱟᱯᱟᱞᱢᱟᱨᱟᱣ ᱭᱟ᱾ ᱦᱮᱸᱥᱮ, ᱟᱹᱰᱤ ᱵᱮᱥ ᱜᱮ ᱵᱩᱡᱷᱟᱹᱣ ᱠᱤᱫᱤᱧ ᱢᱮᱱᱫᱚᱵ ᱾
ᱟᱫᱚ ᱜᱚᱝᱠᱮ ᱱᱤᱛᱳᱜ ᱫᱚ ᱛᱟᱦᱚᱞᱮ ᱚᱲᱟᱜ ᱨᱮ ᱢᱮᱱᱟᱜ ᱵᱤᱱᱟ ᱥᱮ ᱵᱟᱭᱨᱮ ᱥᱮᱫ ᱨᱮ?
ᱮ ᱵᱟᱝ ᱚᱲᱟᱜ ᱨᱮᱞᱤᱧ ᱛᱟᱦᱮᱸ ᱠᱟᱱᱟ ᱟᱫᱚ ᱦᱚᱸᱜᱼᱚᱭ ᱤᱭᱟᱹ ᱟᱹᱞᱤᱧ ᱫᱚ ᱦᱚᱸᱜᱼᱚᱭ ᱠᱷᱮᱛ ᱨᱮᱞᱤᱧ ᱦᱮᱱᱟᱜ ᱞᱤᱧᱟ ᱱᱤᱛᱚᱜ ᱫᱚ ᱾
ᱫᱩᱲᱩᱵ ᱟᱠᱟ ᱱᱟᱞᱤᱧ ᱠᱟᱹᱴᱤᱡ ᱫᱟᱜ ᱠᱚᱞᱤᱧ ᱧᱩᱭᱮᱫᱟ ᱟᱫᱚ ᱾
ᱟᱪᱪᱷᱟ ᱟᱪᱪᱷᱟ ᱟᱪᱪᱷᱟ᱾ ᱟᱪᱪᱷᱟ ᱟᱫᱚ ᱚᱱᱠᱟᱧ ᱞᱟᱹᱭᱮᱫᱼᱟ ᱡᱮᱹ ᱟᱯᱮ ᱥᱮᱱ ᱠᱤ ᱚᱱᱠᱟᱱᱟᱜ ᱫᱟᱸᱬᱟᱱ ᱡᱟᱭᱜᱟ ᱠᱚ ᱵᱟᱹᱱᱩᱜ ᱟ ᱜᱚᱝᱠᱮ ᱪᱟᱞᱟᱣ ᱵᱟᱲᱟ ᱦᱩᱭ ᱠᱚᱜᱼᱟ ᱡᱟᱹᱯᱩᱫ ᱡᱟᱹᱯᱩᱫ ᱨᱮ ᱾
ᱟᱫᱚ ᱟᱞᱮ ᱱᱚᱛᱮ ᱫᱚ ᱜᱚᱢᱠᱮ ᱥᱩᱫᱷᱩ ᱵᱟᱹᱫᱽ ᱟᱨ ᱵᱟᱹᱫᱽ ᱱᱚᱝᱠᱟ ᱜᱮ ᱦᱮᱱᱟᱜᱼᱟ ᱯᱷᱟᱸᱠᱟ ᱡᱟᱭᱜᱟ ᱟᱨ ᱯᱷᱟᱸᱠᱟ ᱡᱟᱭᱜᱟ ᱱᱚ ᱚᱱᱠᱟ ᱫᱟᱸᱬᱟ ᱡᱟᱭᱜᱟ ᱜᱮ ᱵᱟᱹᱱᱩᱜᱼᱟ ᱾
ᱟᱪᱪᱷᱟ ᱾
ᱟᱫᱚ ᱜᱚᱝᱠᱮ ᱛᱟᱦᱚᱞᱮ ᱟᱯᱮ ᱚᱱᱛᱮ ᱱᱚᱝᱠᱟ ᱫᱟᱬᱟ ᱡᱟᱭᱜᱟ ᱪᱮᱫ ᱞᱮᱠᱟ ᱦᱮᱸᱱᱟᱜᱼᱟ ᱾
ᱟᱞᱮ ᱥᱮᱱ ᱫᱚ ᱱᱚᱛᱮ ᱫᱚ ᱟᱞᱮ ᱫᱚ ᱠᱟᱹᱡ ᱵᱩᱨᱩ ᱥᱚᱸᱜᱷᱟ ᱟᱛᱩ ᱨᱮᱱ ᱠᱟᱱᱟᱞᱮ ᱛᱚ ᱵᱩᱨᱩ ᱥᱚᱸᱜᱷᱟ ᱠᱟᱹᱡ ᱡᱟ ᱯᱟᱜ ᱜᱟᱰᱟ ᱱᱟᱹᱲᱤ ᱤᱭᱟᱹ ᱠᱚᱨᱮᱱ ᱢᱟᱱᱮ ᱥᱩᱨ ᱨᱮᱱ ᱟᱹᱛᱩ ᱠᱚ ᱠᱟᱱ ᱛᱟᱞᱮᱭᱟ ᱟᱹᱨᱠᱤ ᱵᱩᱨᱩ ᱥᱚᱸᱜᱷᱟ ᱨᱮ ᱥᱩᱨ ᱠᱟᱱ ᱛᱟᱞᱮᱭᱟ ᱵᱤᱨ ᱵᱩᱨᱩ ᱠᱚ ᱢᱮᱱᱟᱜ ᱫᱚ ᱢᱮᱱᱟᱜᱼᱟ ᱵᱟᱝ ᱫᱚ ᱵᱟᱝ ᱫᱚᱢᱮ ᱯᱩᱴᱠᱟᱹ ᱩᱫ ᱠᱚ ᱧᱟᱢᱚᱜᱼᱟ ᱾ ᱟᱸᱡᱚᱢ ᱟᱠᱟᱫ ᱜᱮᱭᱟ ᱵᱤᱱ ᱱᱤᱭᱟᱹ ᱚᱠᱛᱚ ᱫᱚ ᱾ ᱦᱮᱸ ᱯᱩᱴᱠᱟᱹ ᱠᱚ ᱩᱫ ᱠᱚ ᱫᱚᱢᱮ ᱧᱟᱢᱚᱜᱼᱟ ᱱᱤᱭᱟᱹ ᱚᱠᱛᱚ ᱫᱚ ᱟᱨ ᱢᱟᱱᱮ ᱥᱚᱲᱮ ᱠᱚᱦᱚᱸ ᱵᱤᱥᱟᱞ ᱫᱚᱢᱮ ᱠᱚ ᱥᱚᱲᱮᱭᱟ ᱱᱤᱛᱚᱜ ᱫᱚ ᱟᱨᱠᱤ ᱾ ᱟᱫᱚ ᱟᱞᱮ ᱥᱮᱱ ᱫᱚ ᱡᱟᱭᱜᱟ ᱫᱚ ᱢᱮᱱᱟᱜᱼᱟ ᱚᱱᱠᱟ ᱫᱟᱬᱟᱱ ᱡᱟᱭᱜᱟ ᱫᱚ ᱱᱚᱛᱮ ᱵᱩᱨᱩ ᱢᱮᱱᱟᱜᱼᱟ ᱾ ᱛᱟᱯᱚᱨ ᱱᱚᱛᱮ ᱮ ᱡᱷᱚᱨᱱᱟ ᱢᱮᱱᱟᱜᱼᱟ, ᱛᱟᱨᱯᱚᱨ ᱱᱚᱛᱮ ᱰᱮᱢ ᱢᱮᱱᱟᱜᱼᱟ, ᱢᱟᱱᱮ ᱟᱭᱢᱟ ᱞᱮᱠᱟ ᱚᱱᱠᱟ ᱫᱟᱸᱬᱟᱱ ᱨᱮᱱᱟᱜ ᱡᱟᱭᱜᱟ ᱢᱮᱱᱟᱜᱼᱟ ᱟᱫᱚ ᱡᱩᱫᱤ ᱡᱟᱦᱟᱸ ᱛᱤᱥ ᱵᱤᱱ ᱦᱤᱡᱩᱜᱼᱟ ᱜᱚᱢᱠᱮ ᱟᱹᱞᱤᱧ ᱥᱟᱸᱜ ᱠᱚᱱᱴᱟᱠᱴ ᱵᱤᱱ ᱾ ᱦᱮᱸ ᱟᱹᱞᱤᱧ ᱟᱹᱞᱤᱧ ᱞᱤᱧ ᱫᱟᱬᱟ ᱦᱚᱪᱚ ᱵᱤᱱᱟ ᱮᱠᱫᱚᱢ ᱦᱮᱸ ᱥᱮ ᱵᱟᱝ᱾
ᱮᱠᱟᱞ ᱮᱠᱟᱞ ᱛᱟᱦᱚᱞᱮ ᱚᱱᱛᱮ ᱪᱟᱞᱟᱣ ᱵᱟᱲᱟ ᱦᱩᱭ ᱞᱮᱠᱷᱟᱱ ᱛᱟᱦᱚᱞᱮ ᱟᱵᱤᱱ ᱥᱟᱞᱟᱜ ᱜᱮ ᱠᱚᱱᱴᱟᱠᱴ ᱦᱩᱭᱩᱜᱼᱟ ᱛᱟᱦᱚᱞᱮ ᱦᱮᱸᱥᱮ ᱵᱟᱝ ᱾
ᱮᱠᱟᱞ ᱮᱠᱟᱞ ᱮᱠᱟᱞ ᱾
ᱟᱫᱚ ᱜᱚᱢᱠᱮ ᱡᱟᱦᱟᱸ ᱵᱤᱱ ᱞᱟᱹᱭᱫᱟ ᱡᱷᱚᱨᱱᱟ ᱫᱚ ᱚᱠᱟ ᱴᱟᱭᱤᱢ ᱡᱟᱦᱟᱸ ᱡᱷᱚᱨᱱᱟ ᱠᱚ ᱦᱮᱱᱟᱜᱼᱟ ᱥᱮ ᱵᱟᱝᱟ ᱞᱟᱹᱭ ᱠᱮᱫᱟ ᱵᱤᱱ ᱱᱤᱛᱚᱜ ᱾ ᱟᱫᱚ ᱚᱠᱟ ᱴᱟᱭᱤᱢ ᱠᱚ ᱪᱟᱞᱟᱣ ᱞᱮᱠᱷᱟᱱ ᱚᱱᱟ ᱫᱚ ᱵᱷᱟᱹᱜᱤ ᱱᱚᱝᱠᱟ ᱧᱮᱞ ᱡᱚᱝ ᱫᱤᱨᱥᱚ ᱧᱮᱞᱚᱜᱼᱟ ᱦᱮᱸ ᱥᱮ ᱵᱟᱝ ᱾ ᱢᱟᱱᱮ ᱵᱷᱟᱹᱜᱤ ᱧᱮᱞᱚᱜᱼᱟ ᱚᱠᱟ ᱥᱚᱢᱚᱭ?
ᱟᱫᱚ ᱟᱹᱞᱤᱧ ᱫᱚᱞᱤᱧ ᱟᱹᱵᱤᱱ ᱞᱤᱧ ᱢᱮᱛᱟ ᱵᱤᱱᱟ ᱡᱮ ᱟᱹᱵᱤᱱ ᱫᱚ ᱱᱚᱝᱠᱟᱱ ᱚᱠᱛᱚ ᱦᱤᱡᱩᱜ ᱵᱤᱱ ᱡᱟᱦᱟᱸ ᱫᱚ ᱱᱚᱸᱜᱼᱚᱭ ᱡᱮᱢᱚᱱ ᱫᱟᱜ ᱠᱚ ᱱᱚᱸᱜᱼᱚᱭ ᱡᱮᱢᱚᱱ ᱱᱤᱛᱚᱜ ᱡᱮᱢᱚᱱ ᱵᱚᱨᱥᱟ ᱢᱟᱱᱮ ᱟᱸᱬᱜᱳ ᱠᱟᱫᱟᱭ ᱥᱮ ᱵᱚᱨᱥᱟ ᱫᱟᱜ ᱥᱤᱡᱤᱱ ᱮ ᱥᱮ ᱚᱠᱛᱚ ᱠᱟᱱᱟ, ᱟᱫᱚ ᱱᱚᱣᱟ ᱚᱠᱛᱚ ᱨᱮᱫᱚ ᱟᱹᱵᱤᱱ ᱫᱚ ᱱᱚᱝᱠᱟ ᱡᱚᱠᱷᱚᱱ ᱜᱮ ᱚᱠᱛᱚ ᱢᱟᱱᱮ ᱵᱚᱨᱥᱟ ᱚᱠᱛᱚ ᱪᱟᱵᱟ ᱪᱟᱵᱟ ᱦᱤᱡᱩᱜ ᱞᱟᱹᱜᱤᱫᱚᱜ ᱠᱟᱱᱟ ᱛᱚᱠᱷᱚᱱ ᱦᱤᱡᱩᱜ ᱵᱤᱱ, ᱢᱟᱱᱮ ᱩᱱᱫᱚ ᱠᱟᱹᱡ ᱢᱟᱱᱮ ᱫᱟᱜ ᱠᱚᱛᱮ ᱯᱮᱨᱮᱡ ᱦᱚᱸ ᱯᱮᱨᱮᱡ ᱧᱚᱜ ᱠᱚᱜ-ᱟ ᱪᱟᱵᱟ ᱢᱟᱱᱮ ᱪᱮᱫᱠᱟ ᱢᱟᱱᱮ ᱩᱱᱫᱚ ᱟᱹᱰᱤ ᱥᱮ ᱫᱟᱜ ᱢᱟᱱᱮ ᱱᱚᱸᱜᱼᱚᱭ ᱱᱤᱛᱚᱜ ᱤᱫᱤᱭᱫᱟᱭ ᱢᱟᱱᱮ ᱵᱚᱨᱥᱟ ᱪᱟᱹᱞᱩ ᱤᱫᱤᱜ ᱠᱟᱱ ᱜᱮᱭᱟ ᱠᱤᱱᱵᱟ ᱵᱚᱨᱥᱟ ᱛᱟᱞᱟ ᱨᱮᱦᱚᱸ ᱵᱤᱱ ᱦᱮᱡ ᱫᱟᱲᱮᱭᱟᱜᱼᱟ ᱚᱱᱠᱟ ᱠᱳᱱᱳ ᱡᱮ ᱵᱩᱨᱩ ᱮᱠᱟᱞ ᱵᱚᱨᱥᱟ ᱪᱟᱵᱟ ᱠᱟᱛᱮᱜ ᱜᱮ ᱦᱤᱡᱩᱜ ᱚᱱᱠᱟ ᱫᱚ ᱵᱟᱝ ᱢᱟᱱᱮ ᱵᱚᱨᱥᱟ ᱛᱟᱞᱟ ᱨᱮᱦᱚᱸ ᱟᱨ ᱵᱚᱨᱥᱟ ᱡᱚᱠᱷᱚᱱ ᱢᱩᱪᱟᱹᱫ ᱢᱩᱪᱟᱹᱫᱚᱜᱼᱟ ᱛᱚᱠᱷᱚᱱᱴᱟᱜ ᱡᱷᱚᱨᱱᱟ ᱨᱮᱱᱟᱜ ᱢᱟᱱᱮ ᱟᱹᱰᱤᱴᱟᱜ ᱜᱮ ᱡᱟᱹᱥᱛᱤ ᱠᱟᱭᱛᱮ ᱧᱮᱞ ᱨᱮᱱᱟᱜ ᱢᱤᱫᱴᱮᱱ ᱟᱵᱚᱦᱟᱣᱟ ᱛᱟᱦᱮᱸᱱᱟ᱾
ᱢᱟᱱᱮ ᱥᱳᱱᱫᱚᱨᱡᱚ ᱴᱟ ᱵᱷᱟᱜᱤ ᱧᱮᱞᱚᱜᱼᱟ ᱟᱨ ᱪᱮᱜ?
ᱵᱷᱟᱜᱮ ᱧᱮᱞᱚᱜᱼᱟ ᱟᱨᱠᱤ ᱦᱳᱭ ᱦᱳᱭ᱾ ᱟᱫᱚ ᱚᱱᱠᱟᱜᱮ ᱟᱭᱢᱟ ᱡᱟᱭᱜᱟ ᱠᱷᱚᱱᱟᱜ ᱚᱱᱠᱟ ᱧᱮᱞ ᱡᱚᱝ ᱠᱚ ᱦᱤᱡᱩᱜ ᱜᱮᱭᱟ ᱟᱞᱮ ᱥᱮᱱ ᱦᱚᱸ ᱫᱚᱢᱮ ᱴᱩᱨᱤᱥᱴ ᱠᱚ ᱦᱤᱡᱩᱜ ᱜᱮᱭᱟ᱾ ᱟᱫᱚ ᱚᱸᱰᱮ ᱡᱷᱚᱛᱚ ᱠᱤᱪᱷᱩ ᱜᱮ ᱵᱮᱵᱚᱥᱛᱟ ᱢᱮᱱᱟᱜᱼᱟ ᱡᱚᱢᱼᱧᱩ ᱠᱚᱨᱮᱱᱟᱜ ᱡᱟ ᱠᱤᱪᱷᱩ ᱫᱤᱭᱮ ᱡᱷᱚᱛᱚ ᱠᱤᱪᱷᱩ ᱜᱮ ᱢᱮᱱᱟᱜᱼᱟ᱾ ᱟᱫᱚ ᱚᱱᱠᱟ ᱦᱤᱡᱩᱜ ᱜᱮᱭᱟ ᱠᱚ ᱧᱮᱞ ᱵᱟᱲᱟ ᱠᱚ ᱠᱳᱱᱳ ᱚᱥᱩᱵᱤᱫᱟ ᱵᱟᱝ ᱠᱟᱱᱟ ᱟᱹᱵᱤᱱ ᱦᱚᱸ ᱦᱤᱡᱩᱜ ᱵᱤᱱ ᱟᱹᱞᱤᱧ ᱥᱟᱣ ᱠᱚᱱᱴᱟᱠ ᱵᱤᱱ ᱟᱹᱜᱩ ᱵᱤᱱᱟᱞᱤᱧ ᱧᱮᱞ ᱤᱫᱤᱭᱟᱵᱤᱱ ᱡᱟᱲᱮ ᱥᱮᱱᱟᱜ ᱡᱟᱭᱜᱟ ᱠᱚ ᱦᱮᱸ᱾
ᱮᱠᱟᱞ ᱮᱠᱟᱞ᱾ ᱟᱫᱚ ᱜᱚᱝᱠᱮ ᱟᱫᱚ ᱞᱟᱹᱭ ᱟᱨ ᱢᱤᱫᱴᱟᱝ ᱠᱩᱠᱞᱤ ᱛᱮᱱᱟ ᱟᱜ ᱮ ᱡᱟᱦᱟᱸ ᱵᱤᱱ ᱞᱟᱹᱭ ᱠᱮᱫᱟ ᱥᱮ ᱡᱟᱦᱟᱸ ᱵᱩᱨᱩ ᱠᱚ ᱦᱮᱸᱱᱟᱜ, ᱟᱫᱚ ᱵᱩᱨᱩ ᱠᱚᱨᱮ ᱫᱚ ᱜᱚᱝᱠᱮ ᱛᱟᱦᱚᱞᱮ ᱪᱮᱫ ᱞᱮᱠᱟ ᱡᱤᱵ ᱡᱤᱭᱟᱹᱞᱤ ᱠᱚ ᱪᱮᱫ ᱞᱮᱠᱟ ᱦᱮᱸᱱᱟᱜ ᱠᱚᱣᱟ ᱱᱚᱝᱠᱟ?
ᱟ ᱵᱩᱨᱩ ᱠᱚᱨᱮᱜ ᱡᱤᱵᱽᱼᱡᱤᱭᱟᱹᱞᱤ ᱱᱚᱛᱮ ᱱᱩᱠᱩ ᱟᱵᱚ ᱡᱟᱦᱟᱸᱭ ᱢᱟᱨᱟᱜ ᱱᱩᱠᱩ ᱛᱟᱨᱯᱚᱨᱮ ᱮᱸ ᱢᱟᱱᱮ ᱫᱚᱢᱮ ᱮᱠ ᱮᱴᱟᱜ ᱡᱮ ᱫᱚᱢᱮ ᱚᱱᱠᱟᱱ ᱵᱚᱛᱚᱨᱟᱱ ᱠᱚ ᱡᱤᱭᱟᱹᱞᱤ ᱠᱚᱫᱚ ᱚᱱᱠᱟ ᱫᱚ ᱱᱤᱛ ᱦᱟᱹᱵᱤᱡ ᱛᱮᱫᱚ ᱵᱟᱹᱱᱩᱜ ᱠᱚᱣᱟ ᱟᱫᱚ ᱛᱟᱦᱮᱸ ᱠᱟᱱ ᱨᱮᱦᱚᱸ ᱠᱚ ᱩᱱᱠᱩ ᱫᱚ ᱯᱷᱚᱨᱮᱥᱴ ᱰᱤᱯᱟᱨᱴᱢᱮᱱᱴ ᱠᱚᱛᱮ ᱠᱚ ᱤᱫᱤ ᱠᱟᱫ ᱠᱚᱣᱟ ᱥᱮ ᱚᱱᱠᱟ ᱥᱟᱵ ᱤᱫᱤ ᱠᱟᱫ ᱠᱚᱣᱟ ᱠᱚ ᱟᱫᱚ ᱱᱤᱛ ᱫᱚ ᱚᱱᱠᱟ ᱧᱮᱞ ᱡᱚᱝ ᱟᱱ ᱡᱤᱭᱟᱹᱞᱤ ᱠᱚ ᱢᱮᱱᱟᱜ ᱠᱚᱣᱟ ᱡᱮᱢᱚᱱ ᱮ ᱱᱩᱠᱩ ᱮᱸᱻ ᱦᱚᱨᱤᱱ ᱠᱚ ᱛᱟᱨᱯᱚᱨᱮ ᱱᱩᱠᱩ ᱮᱻ ᱡᱟᱦᱟᱸᱭ ᱫᱚ ᱚᱱᱮ ᱢᱮᱛᱟᱜ ᱵᱤᱱᱤ ᱢᱟᱨᱟᱜ ᱠᱚ, ᱛᱟᱨᱯᱚᱨᱮ ᱪᱮᱬᱮ, ᱪᱩᱯᱲᱤ ᱱᱚᱝᱠᱟ ᱯᱮᱨᱮᱡ ᱪᱟᱵᱟ ᱠᱟᱫᱟ ᱠᱚ ᱵᱤᱨ ᱵᱩᱨᱩ ᱛᱮ ᱟᱨ ᱵᱤᱨ ᱵᱩᱨᱩ ᱨᱮ᱾
ᱟᱪᱪᱷᱟ ᱛᱟᱦᱚᱞᱮ ᱢᱟ ᱜᱚᱝᱠᱮ ᱟᱹᱰᱤ ᱢᱤᱫᱴᱟᱝ ᱵᱷᱟᱹᱜᱤ ᱯᱚᱨᱤᱵᱮᱥ ᱵᱟ ᱤᱱᱵᱷᱟᱭᱨᱚᱢᱮᱱᱴᱟᱞ ᱫᱤᱠ ᱫᱤᱭᱮ ᱟᱹᱰᱤ ᱵᱷᱟᱜᱤ ᱡᱟᱭᱜᱟ ᱛᱟᱦᱞᱮ᱾
ᱟᱹᱰᱤ ᱮᱠᱟᱞ ᱮᱠᱟᱞ ᱮᱠᱟᱞ ᱮᱠᱟᱞ ᱟᱹᱰᱤ ᱟᱹᱰᱤ ᱱᱟᱯᱟᱭ ᱡᱟᱭᱜᱟ ᱠᱟᱱᱟ ᱟᱹᱵᱤᱱ ᱧᱮᱞ ᱤᱫᱤ ᱵᱤᱱ ᱟᱹᱵᱤᱱ ᱦᱤᱡᱩᱜ ᱵᱤᱱ ᱦᱮᱸ᱾ ᱮᱠᱟᱞ ᱮᱠᱫᱚᱢ᱾
ᱩᱸ ᱚᱱᱠᱟ ᱚᱠᱛᱚ ᱠᱚ, ᱦᱮᱸ ᱞᱟᱹᱭ ᱵᱤᱱ᱾
ᱚᱱᱠᱟ ᱱᱤᱛ ᱫᱚ ᱛᱟᱦᱞᱮ ᱪᱟᱥ-ᱵᱟᱥ ᱠᱚᱫᱚ ᱟᱣᱨᱤ ᱟᱣᱨᱤ ᱟ ᱨᱟᱢᱵᱚᱜᱼᱟ ᱛᱟᱦᱚᱞᱮ ᱚᱱᱠᱟ ᱛᱟᱦᱚᱞᱮ ᱪᱮᱫ ᱠᱚᱛᱮᱯᱮ ᱥᱤᱭᱳᱜ ᱵᱟᱲᱟᱭ ᱠᱟᱱᱟ ᱚᱱᱛᱮ ᱫᱚ ᱰᱟᱝᱨᱤ ᱠᱚᱛᱮ ᱥᱮ ᱚᱱᱠᱟ ᱴᱮᱠᱴᱟᱨ ᱠᱚᱛᱮ ᱜᱮ?
ᱵᱟᱝ ᱵᱟᱝ ᱟᱞᱮ ᱱᱚᱛᱮ ᱫᱚ ᱰᱟᱝᱨᱤ ᱱᱟᱦᱮᱞ ᱫᱚ ᱞᱟᱦᱟ ᱥᱤᱭᱩᱜ ᱵᱟᱲᱟ ᱦᱩᱭ ᱠᱚᱜᱼᱟ᱾ ᱟᱫᱚ ᱱᱮᱛᱟᱨ ᱫᱚ ᱱᱚᱝᱠᱟ ᱱᱟᱦᱮᱞ ᱰᱟᱝᱨᱤ ᱱᱟᱦᱮᱞ ᱛᱮ ᱟᱫᱚ ᱱᱚᱝᱠᱟ ᱥᱤ ᱨᱮᱱ ᱦᱚᱲ ᱠᱚ ᱵᱟᱹᱱᱩᱜ ᱠᱚᱣᱟ ᱛᱚ, ᱟᱨ ᱢᱟᱨᱮ ᱦᱟᱲᱟᱢ ᱦᱟᱯᱲᱟᱢ ᱠᱚᱜᱮ ᱠᱚ ᱠᱚᱨᱟᱣ ᱵᱟᱲᱟ ᱠᱮᱭᱟ ᱟᱫᱚ ᱱᱮᱛᱟᱨ ᱫᱚ ᱥᱚᱢᱚᱭ ᱦᱚᱸ ᱥᱮ ᱵᱟᱝᱢᱟ ᱡᱟᱦᱟᱸ ᱚᱠᱛᱚ ᱚᱱᱟ ᱦᱚᱸ ᱠᱚᱢ ᱜᱮᱭᱟ, ᱟᱨ ᱚᱱᱟ ᱠᱷᱟᱹ ᱠᱷᱟᱹᱛᱤᱨ ᱛᱮ ᱱᱮᱛᱟᱨ ᱫᱚ ᱴᱨᱟᱠᱴᱟᱨ ᱟᱨ ᱡᱟᱦᱟᱸ ᱯᱟᱣᱟᱨ ᱴᱤᱞᱟᱨ ᱦᱮᱱᱟᱜᱼᱟ, ᱚᱱᱟ ᱛᱮᱜᱮ ᱵᱮᱥᱤ ᱡᱮ ᱱᱟᱦᱮᱞ ᱫᱚ ᱦᱩᱭᱩᱜ ᱜᱮᱭᱟ ᱵᱟᱹᱫᱽ ᱠᱚᱫᱚ ᱥᱮ ᱡᱟᱦᱟᱸ ᱵᱤᱱ ᱞᱟᱹᱭᱟ ᱥᱤᱭᱩᱜ ᱚᱱᱟ ᱠᱚᱜᱮ ᱦᱩᱭᱩᱜ ᱜᱮᱭᱟ ᱟᱨ ᱪᱮᱫ᱾
ᱟᱪᱷᱟ ᱟᱹᱰᱤ ᱱᱟᱯᱟᱭ ᱦᱮᱸ᱾
ᱛᱟᱦᱚᱞᱮ ᱜᱚᱝᱠᱮ ᱟᱯᱮ ᱚᱱᱛᱮ ᱫᱚ ᱪᱮᱫ ᱛᱮ ᱥᱤᱭᱩᱜ ᱠᱚ ᱦᱩᱭᱩᱜ ᱜᱮᱭᱟ?
ᱟᱞᱮ ᱥᱮᱫ ᱫᱚ ᱱᱚᱝᱠᱟ ᱫᱚ ᱱᱤᱛᱚᱜ ᱫᱚ ᱱᱤᱛ ᱯᱚᱨᱡᱚᱱᱛᱚ ᱫᱚ ᱞᱟᱦᱟ ᱡᱟᱦᱟᱸ ᱫᱚ ᱰᱟᱹᱝᱨᱤ ᱠᱚᱛᱮ ᱠᱚ ᱥᱤᱭᱳᱜ ᱠᱟᱱ ᱛᱟᱦᱮᱸᱜ-ᱟ ᱩᱱᱠᱩ ᱫᱚ ᱱᱤᱛ ᱫᱚ ᱟᱫᱚ ᱪᱟᱵᱟ ᱟᱠᱟᱱᱟ ᱚᱱᱟ ᱠᱚᱫᱚ ᱫᱚᱢᱮ ᱮᱠᱴᱟ ᱫᱚ ᱵᱟᱝ ᱧᱮᱞᱚᱜ ᱠᱟᱱᱟ ᱡᱟᱦᱟᱸ ᱡᱟᱭᱜᱟ ᱠᱚᱨᱮ ᱴᱮᱠᱴᱟᱨ ᱠᱚ ᱤᱫᱤ ᱵᱟᱝ ᱜᱟᱱᱚᱜᱼᱟ ᱟᱞᱮᱥᱮᱫ ᱫᱚ ᱵᱩᱨᱩ ᱥᱚᱝᱜᱷᱟ ᱡᱟᱭᱜᱟ ᱛᱚ, ᱟᱫᱚ ᱛᱟᱦᱚᱞᱮ ᱡᱚᱛᱚ ᱡᱟᱭᱜᱟ ᱨᱮᱜᱮ ᱫᱚ ᱠᱷᱮᱛ ᱫᱚ ᱢᱮᱱᱟᱜ ᱜᱮᱛᱟ ᱠᱚᱣᱟ ᱚᱱᱠᱟ ᱮᱸᱻ ᱡᱷᱚᱛᱚ ᱡᱟᱭᱜᱟ ᱨᱮ ᱠᱷᱮᱛ ᱢᱮᱱᱟᱜ-ᱟ ᱛᱚ, ᱛᱟᱦᱞᱮ ᱚᱱᱠᱟ ᱠᱷᱟᱱ ᱫᱚ ᱡᱟᱦᱟᱸ ᱡᱟᱭᱜᱟ ᱨᱮ ᱤᱫᱤ ᱵᱟᱝ ᱜᱟᱱᱼᱟ ᱴᱮᱠᱴᱟᱨ ᱠᱚ ᱚᱱᱟ ᱡᱟᱭᱜᱟ ᱠᱚᱨᱮ ᱫᱚ ᱢᱤᱫ ᱵᱟᱨ ᱦᱚᱲ ᱠᱚᱣᱟᱜ ᱨᱮᱱ ᱫᱚ ᱰᱟᱝᱨᱤ ᱠᱚ ᱢᱮᱱᱟᱜ ᱠᱚᱛᱟ ᱠᱚ ᱩᱱᱠᱩ ᱠᱚᱛᱮ ᱜᱮᱠᱚ ᱥᱤᱭᱳᱜ ᱠᱟᱱᱟ ᱟᱨ ᱡᱟᱦᱟᱸ ᱮᱢᱱᱤ ᱱᱚᱝᱠᱟ ᱡᱟᱦᱟᱸ ᱱᱚᱨᱢᱟᱞ ᱡᱟᱦᱟᱸ᱾ ᱠᱚᱨᱮ ᱤᱫᱤ ᱜᱟᱱᱚᱜ ᱜᱮᱭᱟ ᱴᱮᱠᱴᱟᱨ ᱜᱟᱹᱰᱤ ᱠᱚ ᱩᱱᱠᱩ ᱫᱚ ᱴᱮᱠᱴᱟᱨ ᱠᱚᱛᱮ ᱠᱚ ᱥᱤᱭᱩᱜ ᱵᱟᱲᱟᱭ ᱠᱟᱱᱟ᱾
ᱟᱪᱪᱷᱟ ᱟᱪᱪᱷᱟ ᱚᱰᱤ ᱱᱟᱯᱟᱭ ᱠᱟᱛᱷᱟ᱾
ᱚᱱᱠᱟ ᱜᱮ ᱟᱨᱠᱤ᱾
ᱴᱷᱤᱠ ᱜᱮᱭᱟ ᱜᱚᱢᱠᱮ, ᱟᱹᱰᱤ ᱜᱟᱱ ᱜᱮ ᱚᱱᱠᱟ ᱜᱟᱯᱟᱞᱢᱟᱨᱟᱣ ᱦᱮᱱᱟᱜᱼᱟ, ᱛᱟᱦᱮᱸ ᱜᱮ ᱛᱟᱦᱮᱸ᱾ ᱦᱮᱸ,
ᱚᱱᱠᱟᱜᱮ ᱴᱷᱤᱠ ᱜᱮᱭᱟ ᱛᱟᱦᱚᱞᱮ ᱡᱚᱦᱟᱨ ᱜᱮ ᱡᱚᱦᱟᱨ ᱜᱮ᱾
ᱡᱚᱦᱟᱨ ᱜᱮ ᱡᱚᱦᱟᱨ᱾